ᱦᱮᱞᱳ
ᱦᱳᱭ ᱜᱚᱢᱠᱮ ᱪᱮᱫ ᱞᱮᱠᱟ ᱵᱮᱥ ᱜᱮᱭᱟᱢ
ᱵᱮᱥ ᱜᱤᱭᱟᱹᱤᱧ ᱦᱚᱸ ᱟᱢ ᱪᱮᱫᱠᱟ ᱢᱮᱱᱟᱢᱟ ᱵᱮᱥ ᱜᱮᱮ
ᱦᱚᱸ ᱵᱮᱥ ᱜᱮᱭᱟ ᱱᱤᱛᱚᱜ ᱫᱚ ᱟᱯᱟᱛᱚᱛᱚ ᱱᱤᱛᱚᱜ ᱦᱚᱸᱜᱼᱚᱭ ᱨᱮᱭᱟᱲ ᱨᱮᱭᱟᱲ ᱨᱤᱢᱤᱞ ᱨᱮᱫᱚ ᱴᱷᱤᱠ ᱜᱮ ᱵᱩᱡᱷᱟᱹᱜ ᱠᱟᱱᱟ ᱠᱤᱱᱛᱩ ᱤᱭᱟᱹ ᱛᱮᱜᱮ ᱫᱚ ᱦᱟᱸᱜ ᱥᱤᱛᱩᱝ ᱞᱮᱠᱟᱱ ᱜᱮ
ᱦᱚᱸ ᱵᱮᱥ ᱫᱚ ᱵᱮᱥ ᱜᱮ ᱤᱧ ᱦᱚᱸ
ᱦᱩᱸ
ᱛᱟᱦᱚᱞᱮ ᱯᱟᱲᱦᱟᱣ ᱠᱚ ᱪᱮᱠᱟ ᱪᱟᱞᱟᱜ ᱠᱟᱱ ᱛᱟᱢᱟ
ᱤᱧᱟᱹᱜ ᱯᱟᱲᱦᱟᱣ ᱫᱚ ᱵᱮᱥ ᱜᱮᱭᱟ ᱱᱤᱛᱚᱜ ᱫᱚ ᱱᱚᱣᱟ ᱠᱚᱨᱮ ᱫᱚ ᱱᱤᱛᱚᱜ ᱫᱚ ᱦᱳᱥᱴᱮᱞ ᱨᱮ ᱡᱮᱦᱮᱛᱩ ᱢᱤᱱᱟᱹᱧᱟ᱾ ᱱᱤᱛᱚᱜ ᱱᱚᱰᱮ ᱠᱷᱚᱱ ᱫᱚ ᱵᱷᱟᱜᱤ ᱜᱮ ᱥᱩᱵᱤᱫᱷᱟ ᱟᱨᱠᱤ᱾ ᱦᱳᱥᱴᱮᱞ ᱠᱷᱚᱱ ᱫᱚ ᱟᱨ ᱢᱟᱱᱮ ᱪᱟᱞᱟᱣ ᱦᱮᱡ ᱫᱚ ᱠᱟᱹᱴᱤᱡ ᱡᱟᱞᱟ ᱜᱮᱭᱟ ᱟᱞᱮ ᱠᱚᱞᱮᱡᱽ ᱨᱮᱫᱚ
ᱦᱩᱸ ᱤᱧᱦ ᱦᱚᱸ ᱦᱳᱥᱴᱮᱞ ᱨᱮᱜᱮ ᱢᱤᱱᱟᱹᱧᱟ ᱪᱟᱞᱟᱣ ᱦᱮᱡ ᱫᱚ ᱠᱚᱞᱮᱡᱽ ᱫᱚ ᱥᱟᱺᱜᱤᱧ ᱜᱚᱫᱚᱜ ᱠᱟᱱᱟ ᱥᱮ ᱠᱚᱞᱮᱡᱽ ᱡᱟ ᱟᱥᱟ ᱡᱟᱭᱟ ᱦᱚᱸ ᱢᱩᱥᱠᱤᱞ ᱜᱚᱫᱚᱜ ᱠᱟᱱᱟ ᱦᱚᱳᱥᱴᱮᱞ ᱠᱚᱨᱮ ᱜᱮ ᱢᱤᱱᱟᱹᱧᱟ ᱤᱧᱦ ᱦᱚᱸ
ᱦᱩᱸ ᱦᱩᱸ ᱥᱟᱺᱜᱤᱧ ᱜᱮᱛᱟ ᱯᱮᱭᱟ ᱟᱫᱚ ᱚᱲᱟᱜ ᱚᱱᱟ ᱦᱳᱥᱴᱮᱞ ᱠᱷᱚᱱ ᱫᱚ ᱦᱮᱸ ᱵᱟᱝ
ᱦᱩᱸ ᱥᱟᱺᱜᱤᱧ ᱜᱮᱭᱟ ᱥᱟᱺᱜᱤᱧ ᱜᱮᱭᱟ ᱚᱱᱠᱟ ᱚᱱᱠᱟ ᱯᱷᱤᱯᱴᱤᱱ ᱠᱤᱞᱳᱢᱤᱴᱟᱨ ᱜᱟᱱ ᱚᱱᱠᱟ
ᱚᱸ ᱚᱱᱟ ᱠᱷᱚᱱ ᱫᱚ ᱟᱞᱮ ᱦᱚᱸ ᱢᱚᱴᱟᱢᱩᱴᱤ ᱥᱟᱺᱜᱤᱧ ᱜᱮᱛᱟ ᱞᱮᱭᱟ ᱟᱞᱮᱭᱟᱜ ᱫᱚ ᱢᱚᱴᱟᱢᱩᱴᱤ ᱛᱤᱨᱤᱥ ᱠᱤᱞᱳᱢᱤᱴᱟᱨ ᱜᱟᱱ ᱞᱟᱹᱭ ᱜᱟᱱᱚᱜᱼᱟ ᱛ ᱚᱱᱟ ᱦᱚᱛᱮᱜ ᱛᱮ ᱵᱷᱟᱜᱮ ᱠᱟᱱᱟ ᱡᱮ ᱱᱤᱛᱚᱜ ᱦᱳᱥᱴᱮᱞ ᱨᱮ ᱢᱤᱹᱱᱟᱹᱡ ᱧᱟ ᱵᱟᱠᱷᱟᱱ ᱡᱟᱞᱟ ᱨᱮᱜᱮ ᱯᱟᱲᱟᱣ ᱦᱩᱭ ᱠᱚᱼᱟ
ᱡᱟᱞᱟ ᱫᱚ ᱡ ᱞᱟᱜᱮᱢ ᱵᱟᱠᱷᱟᱱ ᱟᱹᱰᱤ ᱢᱩᱥᱠᱤᱞ ᱟᱥᱟ ᱡᱟᱣᱟ ᱠᱟᱛᱮᱫ ᱱᱚᱰᱮ ᱟᱢ ᱠᱚᱞᱮᱮᱡᱟᱢ ᱟᱹᱰᱤ ᱢᱩᱥᱠᱤᱞ ᱨᱮ ᱟᱨᱚ ᱴᱷᱤᱠ ᱴᱷᱤᱠ ᱴᱟᱭᱤᱢ ᱨᱮᱢ ᱨᱩᱣᱟᱹᱲ ᱫᱟᱲᱮᱭᱟᱜᱼᱟ ᱥᱮ ᱵᱟᱝ ᱩᱱᱟᱹᱜ ᱢᱮᱦᱱᱚᱛ ᱠᱟᱛᱮᱮᱫ ᱟᱨᱦᱚᱢ ᱨᱩᱣᱟᱹᱲ ᱵᱩᱡᱽ ᱫᱟᱲᱮᱜ ᱠᱟᱱ ᱜᱮᱭᱟᱢ ᱛᱚ ᱢᱟᱱᱮ ᱢᱟᱱᱮ ᱞᱟᱸᱜᱟ ᱟᱨᱦᱚᱸ ᱜᱟᱯᱟ ᱥᱮᱫ ᱟᱨᱚᱸ ᱜᱟᱯᱟ ᱪᱟᱞᱟᱣ
ᱦᱳᱭ ᱠᱚᱞᱮᱡᱽ ᱫᱚ ᱦᱟᱸᱜ ᱫᱚ ᱫᱤᱱᱟᱹᱢ ᱜᱮ ᱪᱟᱞᱟᱜ ᱦᱩᱭᱩᱜ ᱟᱛᱚ ᱟᱫᱚ
ᱫᱤᱱᱟᱹᱢ ᱜᱮ ᱪᱟᱞᱟᱜ ᱦᱩᱭᱩᱜᱼᱟ ᱰᱮᱞᱤ ᱰᱮᱞᱤ ᱫᱚ ᱚᱱᱠᱟ ᱵᱟᱝ ᱜᱟᱱᱚᱜ ᱠᱟᱱ ᱛᱮᱜᱮ ᱟᱫᱚ ᱪᱤᱠᱟᱹ ᱱᱚᱛᱮ ᱦᱳᱥᱴᱮᱞ ᱵᱟᱠᱷᱟᱱ ᱢᱮᱥᱪ ᱧᱮᱞ ᱦᱩᱭᱩᱜ ᱠᱟᱱ ᱫᱚ ᱦᱳᱥᱴᱮᱞ ᱨᱮ ᱪᱟᱱᱥ ᱧᱟᱢ ᱦᱩᱭ ᱟᱠᱟᱱᱟ
ᱦᱩᱸ ᱛᱟᱦᱚᱞᱮ ᱪᱮᱫ ᱞᱮᱠᱟ ᱜᱤᱫᱽᱨᱟᱹ ᱠᱚ ᱛᱤᱱᱟᱹ ᱜ ᱜᱟᱱ ᱢᱮᱱᱟᱜ ᱠᱚᱭᱟ ᱦᱳᱥᱴᱮᱞ ᱨᱮ
ᱜᱤᱫᱽᱨᱟᱹ ᱠᱚ ᱢᱮᱱᱟᱜ ᱠᱚᱣᱟ ᱵᱷᱟᱜᱮ ᱜᱤᱫᱽᱨᱟᱹ ᱠᱚᱦᱚᱸ ᱢᱮᱱᱟᱜ ᱠᱚᱣᱟ ᱵᱷᱟᱜᱮ ᱜᱤᱫᱽᱨᱟᱹ ᱠᱚᱢᱟ ᱟᱹᱰᱤ ᱩᱛᱟᱹᱨ ᱢᱮᱱᱟᱜ ᱠᱚᱣᱟ ᱵᱷᱟᱜᱮ ᱠᱚ ᱦᱟᱱᱛᱮ ᱱᱟᱛᱮ ᱠᱚᱨᱮᱱ ᱢᱮᱱᱟᱜ ᱠᱚᱣᱟ ᱳᱭᱟ ᱥᱟᱺᱜᱤᱧ ᱥᱟᱺᱜᱤᱧ ᱠᱚᱨᱮᱱ ᱠᱚᱦᱚᱸ ᱢᱮᱱᱟᱜ ᱠᱚᱣᱟ ᱥᱩᱨ ᱥᱩᱯᱩᱨ ᱥᱟᱺᱜᱤᱧ ᱥᱟᱺᱜᱤᱧ ᱡᱚᱛᱚ ᱠᱚᱜᱮ ᱢᱮᱱᱟᱜ ᱠᱚᱜᱮᱭᱟ
ᱚᱻ ᱮᱸ ᱛᱟᱨᱯᱚᱨ ᱪᱮᱫ ᱠᱚ ᱞᱟᱹᱭᱟ ᱛᱟᱦᱚᱞᱮ ᱫᱟᱠᱟ ᱠᱚᱫᱚ ᱪᱮᱫ ᱞᱮᱠᱟ ᱚᱸᱰᱮ ᱫᱚ ᱤᱥᱤᱱ ᱦᱩᱭᱩᱜ ᱛᱟᱯᱮ ᱟᱯᱮᱭᱟ ᱥᱮᱠᱚ ᱤᱥᱤᱱ ᱱᱟᱯᱮ ᱜᱮᱭᱟ
ᱦᱩᱸ
ᱫᱟᱠᱟ ᱠᱚᱫᱚ ᱫᱟᱠᱟ ᱠᱚᱫᱚ ᱠᱚ ᱤᱥᱤᱱᱟᱞᱮᱭᱟ ᱫᱟᱠᱟ ᱫᱚ ᱦᱳᱥᱴᱮᱞ ᱥᱤᱥᱴᱮᱢ ᱛ ᱦᱟᱸᱜ ᱫᱟᱠᱟ ᱠᱚᱫᱚ ᱞ ᱠᱚᱭ ᱥᱮᱱᱟ ᱞᱮᱜᱮᱭᱟ
ᱚᱱᱠᱟ ᱛᱟ ᱚᱱᱮ ᱢᱟᱱᱮ ᱫᱚᱦᱚ ᱠᱟᱜ ᱠᱚᱣᱟᱞᱮ ᱨᱟᱱᱫᱤᱱᱤ ᱴᱷᱟᱹᱠᱩᱨ ᱚᱱᱠᱟ ᱩᱱᱠᱩᱠᱚ ᱤᱥᱤᱱᱞᱮᱭᱟ ᱦᱮ
ᱦᱩᱸ
ᱚᱱᱠᱟ ᱟᱨ ᱜᱤᱫᱽᱨᱟᱹ ᱠᱚᱦᱚᱸ ᱟᱹᱰᱤ ᱩᱛᱟᱹᱨ ᱢᱮᱱᱟᱜ ᱠᱚᱣᱟ ᱦᱟᱱᱛᱮ ᱱᱟᱛᱮᱱ ᱠᱚ ᱵᱷᱟᱜᱮ ᱜᱮ ᱵᱩᱡᱷᱟᱹᱜᱼᱟ ᱦᱳᱥᱴᱮᱞ ᱨᱮᱦᱚᱸ ᱢᱟᱱᱮ ᱢᱤᱫ ᱡᱟᱭᱜᱟ ᱨᱮᱱ ᱜᱤᱫᱽᱨᱟᱹ ᱫᱚ ᱵᱟᱝ ᱦᱟᱱᱛᱮ ᱱᱟᱛᱮ ᱦᱟᱸᱰᱮ ᱱᱟᱰᱮᱱ ᱠᱚ ᱜᱤᱫᱽᱨᱟᱹ ᱠᱚ ᱥᱮ ᱟᱹᱰᱤ ᱨᱟᱹᱥᱠᱟᱹ ᱛᱮᱜᱮᱢ ᱛᱟᱦᱮᱸᱱᱟ ᱦᱳᱥᱴᱮᱞ ᱨᱮᱦᱚᱸ
ᱦᱳᱭ
ᱦᱩᱸ ᱱᱚᱣᱟ ᱴᱷᱤᱠ ᱴᱟᱭᱤᱢ ᱨᱮ ᱡᱷᱚᱛᱚ ᱴᱟᱭᱤᱢ ᱨᱮ ᱱᱚᱣᱟᱢ ᱠᱟᱹᱢᱤ ᱛᱟᱢᱟ ᱦᱟᱢ ᱦᱟᱱᱟᱢ ᱠᱟᱹᱢᱤ ᱛᱟᱢᱟ ᱢᱟᱱᱮ ᱮᱰᱡᱟᱥᱴ ᱠᱟᱛᱮᱫ ᱮᱢ ᱛᱟᱦᱮᱱᱟ ᱚᱲᱟᱜ ᱨᱮᱫᱚ ᱡᱮᱢᱚᱱ ᱟᱢ ᱪᱟᱞᱟᱣ ᱞᱮᱱᱠᱷᱟᱡ ᱡᱮᱢᱚᱱ ᱱᱟᱣᱟ ᱠᱟᱹᱢᱤ ᱢᱮ ᱱᱟᱣᱟ ᱠᱟᱹᱢᱤ ᱠᱚ ᱢᱮᱛᱟᱢᱟ ᱚᱸᱰᱮ ᱫᱚ ᱦᱳᱥᱴᱮᱞ ᱨᱮ ᱫᱚ ᱯᱟᱲᱦᱟᱣ ᱡᱚᱢ ᱧᱩ ᱠᱷᱮᱞᱟ ᱫᱷᱩᱞᱟ ᱚᱱᱟ ᱛᱮᱜᱮ ᱜᱟᱱᱚᱜᱼᱟ
ᱦᱩᱸ ᱟᱨ ᱱᱚᱝᱠᱟ ᱫᱚ ᱦᱮᱸ ᱜᱮ ᱚᱵᱚᱥᱳᱭ ᱟᱞᱮ ᱱᱚᱰᱮ ᱦᱚᱸ ᱵᱮᱥᱤ ᱜᱮᱭᱟ ᱠᱚ ᱜᱤᱫᱽᱨᱟᱹ ᱟᱨᱠᱤ ᱟᱹᱰᱤ ᱜᱟᱱ ᱢᱚᱴᱟ ᱢᱩᱴᱤ ᱵᱚᱞᱛᱮ ᱜᱮᱞᱮ ᱫᱚᱢᱮ ᱵᱮᱥᱤ ᱫᱚ ᱵᱟᱝ ᱦᱳᱥᱴᱮᱞ ᱫᱚ ᱦᱩᱰᱤᱧ ᱫᱚ ᱦᱩᱰᱤᱧ ᱧᱚᱜ ᱜᱮᱭᱟ ᱚᱱᱠᱟ ᱱᱚᱵᱽᱵᱳᱭ ᱡᱚᱱ ᱜᱟᱱ ᱢᱮᱱᱟᱜ ᱠᱚᱣᱟ ᱟᱨᱠᱤ ᱜᱤᱫᱽᱨᱟᱹ
ᱚ ᱱᱚᱵᱽᱵᱳᱭ ᱡᱚᱱᱟ ᱜᱮ ᱵᱟᱝ
ᱦᱳᱭ ᱟᱫᱚ ᱚᱱᱟ ᱢᱩᱫᱽᱨᱮ ᱡᱚᱛᱚ ᱦᱚᱲ ᱜᱮ ᱢᱟᱱᱮ ᱟᱹᱰᱤ ᱦᱚᱲ ᱜᱮ ᱯᱷᱩᱴᱵᱚᱞ ᱠᱷᱮᱞ ᱠᱚ ᱠᱩᱥᱤᱭᱟᱜᱼᱟ ᱚᱠᱚᱭ ᱠᱚᱫᱚ ᱠᱨᱤᱠᱮᱴ ᱠᱷᱮᱞ ᱠᱚ ᱠᱩᱥᱤᱭᱟᱜ ᱜᱟ
ᱦᱮᱸ ᱦᱮᱸ ᱟᱹᱰᱤ ᱨᱚᱠᱚᱢ ᱜᱤᱫᱽᱨᱟᱹ ᱢᱮᱱᱟᱜ ᱠᱚᱣᱟ ᱛᱚ
ᱦᱳᱭ ᱟᱨ ᱰᱟᱹᱦᱤ ᱦᱚᱸ ᱢᱟᱨᱟᱝ ᱧᱚᱜ ᱜᱮᱛᱟᱞᱮᱭᱟ ᱟᱫᱚ ᱵᱷᱟᱜᱤ ᱜᱮ ᱵᱟᱱᱟᱨ ᱠᱷᱮᱞ ᱜᱮ ᱦᱩᱭ ᱜᱚᱫᱚᱜ ᱜᱮᱭᱟ ᱟᱨᱠᱤ ᱯᱷᱩᱴᱵᱚᱞ ᱢᱤᱫ ᱫᱷᱟᱨᱮ ᱠᱚ ᱠᱷᱮᱞᱟ ᱟᱨ ᱠᱨᱤᱠᱮᱴ ᱢᱤᱫ ᱫᱷᱟᱨᱮ
ᱦᱩᱭᱩᱜ ᱜᱮᱭᱟ ᱵᱟᱝ ᱮᱰᱡᱟᱥᱴ ᱠᱟᱛᱮ ᱜᱤᱫᱽᱨᱟᱹ ᱢᱚᱫᱽᱫᱷᱮ ᱮᱰᱡᱟᱥᱴ ᱛᱟᱦᱮᱸ ᱞᱮᱱᱠᱷᱟᱱ ᱡᱚᱛᱚ ᱜᱮ ᱦᱩᱭᱩᱜᱼᱟ
ᱦᱩᱸ
ᱛᱟᱦᱚᱞᱮ ᱚᱲᱟᱜ ᱛᱤᱥᱮᱢ ᱨᱩᱣᱟᱹᱲ ᱠᱟᱱᱟ ᱚᱲᱟᱜ ᱥᱮᱫ ᱵᱟᱢ ᱨᱩᱣᱟᱹᱲᱟ
ᱱᱤᱛᱚᱜ ᱫᱚ ᱚᱲᱟᱜ ᱥᱮᱫ ᱵᱟᱝ ᱪᱟᱞᱟᱣ ᱢᱚᱱᱮ ᱦᱩᱭ ᱟᱠᱟᱱᱟ ᱱᱤᱛᱚᱜ ᱫᱚ ᱢᱟᱱᱮᱧ ᱪᱟᱞᱟᱣ ᱞᱮᱱᱟᱹᱧ ᱦᱚᱸᱜᱼᱚᱭ ᱯᱟᱨᱚᱢᱮᱱ ᱥᱚᱱᱤᱵᱟᱨ ᱜᱮ ᱪᱟᱞᱟᱣ ᱦᱩᱭ ᱞᱮᱱᱟ ᱟᱫᱚ ᱱᱤᱛᱳᱜ ᱫᱚ ᱵᱟᱝ ᱪᱟᱞᱟᱣ ᱦᱩᱭᱩᱜ ᱠᱟᱱᱟ ᱚᱲᱟᱜ ᱥᱮᱫ ᱟᱫᱚ ᱚᱱᱟᱛᱮ ᱻ
ᱤᱧ ᱦᱚᱸᱧ ᱧᱮᱞ ᱮᱫᱟᱹᱧ ᱦᱟᱸᱜ ᱯᱚᱭᱥᱟ ᱠᱩᱲᱤ ᱠᱚᱦᱚᱸ ᱪᱟᱵᱟ ᱟᱠᱟᱱ ᱛᱤᱧᱟ ᱦᱟᱸᱜ ᱟᱹᱰᱤ ᱫᱤᱱ ᱨᱮ ᱦᱟᱱᱮ ᱛᱟᱯᱚᱨᱮᱧ ᱛᱤᱥᱤᱧ ᱪᱟᱞᱟᱜ ᱠᱟᱱᱟ ᱦᱟᱸᱜ ᱫᱚᱨᱠᱟᱨᱚᱜ ᱠᱟᱱᱟ ᱛᱚ ᱠᱟᱹᱡ
ᱦᱳ ᱟᱨ ᱱᱚᱜ ᱚᱭ ᱧᱩᱛ ᱥᱩᱢᱟᱹᱭ ᱢᱤᱫ ᱫᱷᱟᱣ ᱪᱟᱞᱟᱣ ᱦᱩᱭᱩᱜᱼᱟ ᱟᱢ ᱪᱮᱫ ᱠᱚ ᱞᱟᱹᱭᱟ ᱦᱚᱸᱜᱼᱚᱭ ᱱᱤᱛᱳᱜ ᱠᱟᱹᱢᱤ ᱞᱟᱜᱟᱜ ᱞᱟᱹᱜᱤᱫ ᱟ ᱛᱚ ᱨᱚᱦᱚᱭ ᱠᱟᱹᱢᱤ ᱠᱚ ᱩᱱ ᱥᱩᱢᱚᱭ ᱢᱤᱫ ᱫᱷᱟᱣ ᱪᱟᱞᱟᱣ ᱦᱩᱭᱩᱜᱼᱟ ᱠᱟᱹᱴᱤᱡ ᱜᱚᱲᱚ ᱵᱟᱲᱟ ᱟᱠᱚ ᱦᱩᱭᱩᱜᱼᱟ ᱚᱱᱠᱟ ᱵᱟᱨ ᱯᱮ ᱫᱤᱱ ᱜᱟᱱ
ᱦᱩᱸ ᱦᱩᱸ ᱨᱚᱦᱚᱭ ᱵᱟᱝ ᱨᱚᱦᱚᱭ ᱨᱟᱠᱟᱵ ᱵᱟᱝ
ᱦᱳᱭ ᱨᱚᱦᱚᱭ ᱨᱟᱠᱟᱵ ᱠᱚ ᱠᱟᱹᱴᱤᱡ ᱜᱚᱲᱚ ᱵᱟᱲᱟᱚ ᱦᱩᱭᱩᱜ ᱛᱮ ᱛᱟᱨᱯᱚᱨ ᱦᱟᱸᱜ ᱨᱩᱣᱟᱹᱲ ᱦᱩᱭᱩᱜᱼᱟ ᱟᱨᱦᱚ
ᱦᱳᱭ ᱚᱱᱟᱜᱮ ᱤᱧ ᱦᱚᱧ ᱧᱮᱞᱫᱟ ᱦᱟᱜ ᱡᱩᱫᱤ ᱠᱚ ᱯᱷᱳᱱᱤᱧ ᱠᱷᱟᱡ ᱫᱚ ᱤᱧ ᱦᱩᱧ ᱪᱟᱞᱟᱜᱼᱟ ᱦᱟᱸᱜ ᱪᱮᱫ ᱠᱚ ᱞᱟᱹᱭᱮᱫᱟ
ᱡᱩᱫᱤ ᱦᱟᱸᱜ ᱠᱟᱹᱢᱤ ᱵᱟᱹᱠᱤᱱ ᱯᱩᱨᱟᱹᱣ ᱫᱟᱲᱮᱭᱟᱜᱼᱟ ᱦᱮᱸ ᱵᱟᱝ
ᱦᱟᱸ ᱦᱟᱸ ᱦᱟᱸ
ᱟᱭᱳᱼᱵᱟᱵᱟ ᱛᱟᱠᱤᱱ
ᱦᱳᱭ
ᱦᱮᱸ
ᱛᱟᱦᱚᱞᱮ ᱠᱚᱞᱮᱡᱽ ᱠᱚᱫᱚ ᱵᱷᱟᱜᱤ ᱠᱚᱜᱮ ᱦᱩᱭᱩᱜ ᱠᱟᱱ ᱜᱮᱭᱟ ᱵᱟᱝ?
ᱠᱚᱞᱮᱡᱽ ᱫᱚ ᱱᱤᱛᱚᱜ ᱫᱚ ᱵᱷᱟᱜᱮ ᱜᱮᱭᱟ ᱢᱚᱴᱟᱢᱩᱴᱤ ᱦᱩᱸ ᱢᱟᱥᱴᱟᱨ ᱠᱚ ᱦᱚᱸ ᱦᱚᱭ ᱫᱟ ᱠᱟᱹᱴᱤᱡ ᱱᱤᱛᱚᱜ ᱫᱚ ᱩᱱᱟᱹᱜ ᱟᱞᱚᱯᱮ ᱫᱟᱲᱟ ᱵᱟᱲᱟᱭᱟ ᱱᱤᱛᱚᱜ ᱢᱟᱱᱮ ᱠᱚᱞᱮᱡ ᱠᱷᱚᱱ ᱟᱞᱮᱫᱚ ᱪᱮᱫᱞᱮᱠᱟ ᱵᱟᱲᱟᱭᱟᱢ ᱥᱮ ᱠᱚᱞᱮᱡᱽ ᱠᱷᱚᱱ ᱫᱟᱬᱟᱱ ᱫᱚᱢᱮ ᱠᱚ ᱪᱟᱞᱟᱜ ᱜᱮᱭᱟ ᱜᱤᱫᱽᱨᱟᱹ ᱠᱚ ᱟᱨᱠᱤ ᱟᱫᱚ ᱦᱳᱥᱴᱮᱞ ᱠᱷᱚᱱ ᱟᱨᱠᱤ ᱟᱫᱚ ᱚᱱᱟᱛᱮ ᱜᱚᱝᱠᱮ ᱠᱚ ᱵᱩᱡᱷᱟᱹᱣ ᱮ ᱞᱮᱭᱟ ᱠᱚ ᱞᱟᱹᱭ ᱫᱟᱠᱚ ᱡᱮ ᱩᱱᱟᱹᱜ ᱫᱚ ᱟᱞᱚᱯᱮ ᱫᱟᱲᱟᱱᱟ ᱱᱤᱛᱚᱜ ᱫᱚ ᱡᱮᱦᱮᱛᱩ ᱯᱚᱨᱤᱠᱷᱟ ᱦᱚᱸ ᱢᱮᱱᱟᱜ ᱛᱟᱯᱮᱭᱟ ᱥᱩᱨ ᱨᱮ ᱚᱱᱠᱟ ᱠᱟ ᱢᱮᱛᱟᱞᱮ ᱠᱟᱱᱟ
ᱦᱳᱭ ᱟᱨ ᱠᱚᱞᱮᱡᱽ ᱠᱷᱚᱱᱟᱜ ᱫᱚ ᱱᱤᱛᱚᱜ ᱫᱚ ᱫᱟᱬᱟ ᱫᱚ ᱵᱟᱢ ᱵᱷᱟᱹᱜᱤᱭᱟ ᱫᱟᱬᱟ ᱫᱚ ᱦᱟᱸᱜ ᱡᱮᱢᱚᱱ ᱱᱤᱛᱚᱜ ᱫᱚ ᱡᱮᱦᱮᱛᱩ ᱠᱚᱞᱮᱡᱽ ᱨᱮ ᱢᱮᱱᱟᱢᱟ ᱡᱮᱦᱮᱛᱩ ᱵᱟᱭᱨᱮ ᱨᱮ ᱢᱮᱱᱟᱢᱟ ᱦᱟᱸᱜ ᱚᱱᱟ ᱞᱟᱹᱜᱤᱫ ᱯᱟᱲᱦᱟᱜ ᱞᱟᱹᱜᱤᱫ ᱜᱮᱢ ᱦᱮᱡ ᱟᱠᱟᱱᱟ ᱾
ᱦᱳᱭ ᱠᱚᱞᱮᱡᱽ ᱞᱟᱹᱜᱤᱫ ᱟᱨ ᱦᱳᱭ ᱟᱨᱠᱤ ᱚᱱᱟᱜᱮ ᱠᱚᱞᱮᱮᱡ ᱠᱷᱚᱱ ᱩᱱᱟᱹᱜ ᱫᱟᱲᱟ ᱵᱟᱲᱟ ᱫᱚ ᱵᱟᱝ ᱡᱩᱛᱩᱜᱼᱟ ᱟᱨᱠᱤ ᱡᱟᱦᱟᱸᱛᱤᱥ ᱠᱚᱨᱮᱜ ᱫᱚ ᱴᱷᱤᱠᱜᱮᱭᱟ
ᱟᱨ ᱠᱚᱞᱮᱡᱽ ᱫᱚ ᱮᱢᱮ ᱛᱮᱜᱮ ᱯᱟᱲᱦᱟᱣ ᱨᱮᱱᱟᱜ ᱪᱟᱯ ᱦᱚᱸ ᱵᱟᱹᱲᱛᱤᱜ ᱛᱟᱵᱚᱱᱟ ᱛᱚ ᱟᱫᱚ ᱵᱟᱲᱟᱭ ᱜᱮᱭᱟᱢ ᱡᱮᱢᱚᱱ ᱦᱮᱸ ᱵᱟᱝ ᱟᱯᱮ ᱦᱚᱸ ᱟᱢᱦᱚᱸ ᱡᱮᱦᱮᱛᱩ ᱠᱚᱞᱮᱡᱽ ᱨᱮᱜᱮ ᱢᱮᱱᱟᱜ ᱢᱮᱭᱟ
ᱦᱩᱸ ᱦᱩᱸ ᱡᱮᱢᱚᱱ ᱤᱥᱠᱩᱞ ᱨᱮᱫᱚ ᱡᱟᱦᱟᱸ ᱪᱤᱠᱟᱹᱭ ᱮᱢ ᱡᱟᱦᱟᱸ ᱞᱮᱠᱟ ᱜᱮᱢ ᱛᱟᱦᱮᱱᱟ ᱡᱟᱦᱟᱸ ᱢᱟᱥᱛᱤ ᱠᱟᱫᱟᱢ ᱡᱟᱦᱟᱸ ᱪᱤᱠᱟᱹᱭ ᱠᱤᱱᱛᱩ ᱠᱚᱞᱮᱡᱽ ᱨᱮᱫᱚ ᱵᱟᱝ ᱛᱚ ᱚᱱᱠᱟ ᱫᱚ ᱦᱟᱸᱜ ᱟᱢ ᱴᱟᱭᱤᱢ ᱟᱛᱮᱜ ᱯᱟᱲᱦᱟᱣ ᱜᱮ ᱦᱳᱭᱳᱜ ᱛᱟᱢᱟ ᱠᱚᱞᱮᱡᱽ ᱫᱚ ᱚᱱᱠᱟ ᱫᱚ ᱵᱟᱝ ᱠᱩᱞ ᱞᱟᱭᱤᱯ ᱞᱮᱠᱟ ᱫᱚ ᱵᱟᱝ
ᱦᱩᱸ
ᱚᱱᱟ ᱠᱚᱜᱮ ᱟᱹᱰᱤᱥᱛᱳ ᱜᱤᱫᱽᱨᱟᱹ ᱵᱟᱠᱚ ᱵᱩᱡᱷᱟᱹᱣᱟ
ᱦᱳᱭ ᱛᱟᱭᱚᱢ ᱛᱮᱦᱟᱸᱜ ᱯᱚᱥᱛᱟᱵ ᱦᱩᱭᱩᱜᱼᱟ ᱟᱨᱠᱤ ᱱᱤᱛᱚᱜ ᱡᱩᱫᱤ ᱵᱟᱢ ᱵᱩᱡᱷᱟᱹᱣᱟ ᱾
ᱦᱳᱭ ᱚᱱᱟ ᱫᱚ ᱚᱱᱟ ᱫᱚ ᱵᱟᱰᱟᱭ ᱠᱚᱨᱟ ᱜᱮᱛᱚ ᱱᱤᱛᱚᱜ ᱡᱩᱫᱤ ᱵᱟᱢ ᱤᱭᱟᱹᱭᱟ ᱯᱚᱨᱮ ᱛᱮᱫᱚᱢ ᱯᱚᱥᱛᱟᱜ ᱜᱮᱭᱟ ᱚᱱᱟ ᱫᱚ
ᱟᱨ ᱛᱟᱞᱦᱮ ᱟᱨ ᱛᱟᱞᱦᱮ ᱟᱯᱮ ᱫᱚ ᱪᱮᱜ ᱪᱮᱜ ᱟᱪᱪᱷᱟ ᱥᱟᱵᱽᱡᱮᱠᱴ ᱪᱮᱫ ᱪᱮᱫ ᱠᱚ ᱦᱟᱛᱟᱣ ᱠᱟᱫᱟᱢ ᱟᱢ ᱫᱚ?
ᱤᱧ ᱫᱚ ᱱᱤᱛᱚᱜ ᱫᱚ ᱦᱟᱸᱜ ᱢᱮᱱᱟᱜ ᱛᱤᱧ ᱫᱚ ᱥᱟᱱᱛᱟᱞᱤ ᱚᱱᱟᱨᱥ
ᱦᱩᱸ
ᱥᱟᱱᱛᱟᱞᱤ ᱛᱤᱧ ᱯᱟᱲᱟᱜ ᱠᱟᱱᱟ ᱚᱱᱟᱨᱥ ᱠᱟᱫᱤᱧ ᱦᱟᱸᱜ
ᱚ ᱥᱟᱱᱛᱟᱲᱤ ᱫᱚ ᱫᱚᱨᱠᱟᱨ ᱜᱮ ᱟᱵᱚᱱᱟᱜ ᱫᱚ ᱠᱤᱪᱷᱩ ᱫᱚ ᱵᱟᱲᱟᱭ ᱫᱚ ᱫᱚᱨᱠᱟᱨ ᱮᱠᱟᱞ ᱡᱩᱫᱤ ᱪᱮ ᱦᱚᱸ ᱵᱟᱢ ᱵᱟᱲᱟᱭᱟ ᱚᱱᱟ ᱛᱮᱫᱚ ᱵᱟᱝ ᱜᱟᱱᱚᱜᱼᱟ ᱛᱮ ᱫᱚ ᱠᱟᱝᱜᱟᱞ ᱞᱚᱜᱛᱚ
ᱦᱩᱸ ᱟᱨ ᱥᱟᱱᱛᱟᱲ ᱜᱤᱫᱽᱨᱟᱹ ᱦᱳᱭ ᱠᱟᱛᱮᱫ ᱡᱩᱫᱤ ᱟᱢ ᱡᱩᱫᱤ ᱮᱴᱟᱜ ᱠᱤᱪᱷᱩᱢ ᱦᱟᱛᱟᱣᱟ ᱥᱟᱱᱛᱟᱲ ᱱᱟᱜ ᱡᱩᱫᱤ ᱥᱟᱱᱛᱟᱞᱤ ᱛᱮ ᱚᱞᱪᱤᱠᱤ ᱛᱮ ᱡᱩᱫᱤ ᱵᱟᱢ ᱯᱟᱲᱟᱜᱼᱟ ᱛᱟᱢ ᱜᱤᱫᱽᱨᱟᱹ ᱦᱳᱭ ᱠᱟᱛᱮ ᱯᱲᱟᱭ ᱜᱮ ᱡᱚᱛᱚ ᱜᱤᱫᱽᱨᱟᱹ ᱜᱮ ᱵᱟᱝᱞᱟ ᱢᱤ ᱰᱤᱭᱟᱢ ᱛᱮᱠᱚ ᱯᱟᱲᱟᱜ ᱠᱟᱱᱟ ᱟᱢ ᱥᱟᱱᱛᱟᱲ ᱜᱤᱫᱽᱨᱟᱹ ᱦᱳᱭ ᱠᱟᱛᱮᱫ ᱥᱟᱱᱛᱟᱲ ᱛᱮ ᱵᱟᱢ ᱯᱟᱲᱦᱟᱣ ᱞᱮᱱᱠᱷᱟᱱ
ᱦᱳᱭ
ᱦᱩᱸ ᱟᱫᱚ ᱥᱟᱱᱛᱟᱲᱤ ᱜᱮ ᱢᱮᱱᱟᱜ ᱛᱤᱧᱟᱹ ᱤᱧᱟᱹᱜ ᱦᱚᱸ ᱥᱟᱱᱛᱟᱞᱤ ᱚᱱᱟᱨᱥ ᱜᱮ ᱚᱱᱟ ᱥᱟᱶᱛᱮ ᱱᱟᱜᱟᱢ ᱦᱟᱛᱟᱣ ᱦᱩᱭᱩᱜᱼᱟ ᱟᱨ ᱚᱱᱟ ᱦᱤᱥᱟᱹᱵ ᱛᱮ ᱠᱚᱨᱟᱣ ᱦᱩᱭᱩᱜ ᱠᱟᱱ ᱟᱨᱠᱤ ᱱᱟᱜᱟᱢ ᱢᱮᱱᱟᱜ ᱛᱤᱧᱟ ᱟᱨ ᱦᱚᱸᱜ ᱱᱚᱣᱟ ᱥᱟᱱᱛᱟᱞᱤ ᱢᱮᱱᱟᱜ ᱛᱤᱧᱟᱹ
ᱟᱪᱪᱷᱟ
ᱱᱤᱛᱚᱜ ᱫᱚ ᱟᱨ ᱪᱤᱠᱟᱭ ᱦᱮᱸ
ᱛᱟᱞᱮ ᱜᱚᱢᱠᱮ ᱠᱚᱦᱚᱸ ᱵᱷᱟᱜᱮ ᱠᱚᱜᱮ ᱢᱮᱱᱟᱜ ᱠᱚᱜᱮᱭᱟ ᱜᱚᱢᱠᱮ ᱠᱚᱦᱚᱸ ᱥᱮ ᱡᱟᱹᱥᱛᱤ ᱧᱚᱜ ᱜᱮ
ᱦᱳᱭ ᱜᱚᱝᱠᱮ ᱠᱚ ᱟᱹᱰᱤ ᱡᱟᱹᱥᱛᱤ ᱜᱮᱭᱟ ᱠᱚ ᱱᱚᱸᱰᱮ ᱚᱥᱩᱵᱤᱫᱟ ᱫᱚ ᱦᱟᱸᱜ ᱵᱟᱝ ᱦᱩᱭᱩᱜ ᱛᱟᱢᱟ ᱡᱩᱫᱤ ᱟᱢ ᱯᱟᱲᱦᱟᱣ ᱜᱮᱢ ᱢᱚᱱᱮ ᱠᱟᱜ ᱛᱟᱦᱚᱞᱮ ᱠᱷᱟᱱ ᱢᱤᱫ ᱦᱚᱲ ᱫᱚ ᱵᱟᱝ ᱟᱹᱰᱤ ᱦᱚᱲ ᱜᱮᱢ ᱧᱟᱢ ᱠᱚᱣᱟ ᱠᱩᱞᱤ ᱠᱚ ᱞᱟᱹᱜᱤᱫ ᱜᱚᱢᱠᱮ ᱠᱚ ᱟᱨ ᱠᱤ
ᱦᱮᱸ ᱦᱮᱸ ᱟᱨ ᱛᱟᱦᱚᱞᱮ ᱟᱢ ᱠᱳᱪᱤᱝᱼ ᱩᱪᱤᱝ ᱮᱢ ᱪᱟᱞᱟᱜ ᱠᱟᱱᱟ ᱥᱮ ᱵᱟᱝ ᱜᱮ ᱥᱟᱱᱛᱟᱞᱤ ᱠᱳᱪᱤᱝ ᱩᱪᱤᱝ
ᱥᱟᱱᱛᱟᱲᱤ ᱦᱟᱛᱟᱣ ᱦᱩᱭ ᱟᱠᱟᱱᱟ ᱢᱤᱫᱴᱮᱱ ᱠᱳᱪᱤᱝ ᱚᱸᱰᱮ ᱪᱟᱞᱟᱣ ᱦᱩᱭᱩᱜ ᱜᱮᱭᱟ ᱾ ᱟᱥᱚᱞᱮ ᱵᱟᱨ ᱡᱟᱭᱜᱟ ᱨᱮ ᱢᱮᱱᱟᱜᱼᱟ ᱠᱳᱪᱤᱝ ᱫᱚ ᱦᱟᱹᱴᱤᱧ ᱧᱚᱜ ᱠᱟᱱᱟᱞᱮ ᱜᱤᱫᱽᱨᱟᱹ ᱠᱚ ᱚᱠᱚᱭ ᱠᱚᱫᱚ ᱦᱟᱱᱤ ᱴᱟᱜ ᱵᱟᱭ ᱮᱴᱟᱜ ᱴᱷᱮᱱ ᱠᱚ ᱪᱟᱞᱟᱜ ᱜᱮᱭᱟ ᱚᱠᱚᱭ ᱠᱚᱫᱚ ᱱᱩᱭᱴᱟᱜ, ᱟᱨ ᱪᱟᱞᱟᱜ ᱜᱮᱭᱟ ᱞᱮ ᱟᱨ ᱠᱤ ᱠᱳᱪᱤᱝ ᱠᱚᱫᱚ ᱾ ᱠᱷᱟᱹᱞᱤ ᱠᱮᱞᱟᱥ ᱨᱮᱱᱟᱜ ᱛᱮᱦᱚᱸ ᱵᱟᱝ ᱦᱩᱭᱩᱜ ᱛᱟᱞᱮᱭᱟ ᱾ ᱟᱨ ᱯᱮᱯᱟᱨᱮ ᱟᱢᱫᱟ ᱛᱟᱞᱮ ᱟᱫᱚ ᱚᱱᱟ ᱦᱚᱛᱮ ᱛᱮ, ᱠᱳᱪᱤᱝ ᱫᱚ ᱪᱟᱞᱟᱣ ᱟᱹᱰᱤ ᱡᱟᱹᱨᱩᱲ ᱜᱮᱭᱟ, ᱟᱨ ᱠᱤ ᱟᱞᱮ ᱞᱟᱹᱜᱤᱫ ᱫᱚ ᱱᱤᱛᱚᱜ ᱫᱚ,
ᱚᱱᱠᱟ ᱠᱳᱪᱤᱝ ᱫᱚ ᱫᱚᱨᱠᱟᱨ ᱜᱮᱭᱟ ᱱᱤᱛᱚᱜ ᱫᱚ ᱡᱮᱦᱮᱛᱩ ᱥᱟᱱᱛᱟᱞᱤᱢ ᱦᱟᱛᱟᱣ ᱠᱟᱱᱟ ᱠᱳᱪᱤᱝ ᱫᱚ ᱫᱚᱨᱠᱟᱨ ᱜᱮᱭᱟ, ᱟᱢ ᱠᱳᱪᱤᱝ ᱪᱷᱟᱲᱟ ᱱᱤᱛᱚᱵ ᱠᱚᱞᱮᱡᱽ ᱨᱮᱫᱚ ᱫᱚᱨᱠᱟᱨ ᱜᱮ ᱠᱳᱪᱤᱝ ᱫᱚ ᱦᱟᱸᱜ, ᱟᱢ ᱡᱟᱦᱟᱸ ᱞᱮᱠᱟᱛᱮᱢ ᱯᱟᱨᱚᱢ ᱠᱟᱫᱟ ᱤᱥᱠᱩᱞ ᱞᱟᱭᱤᱯ ᱡᱟᱦᱟᱸ ᱠᱟᱜᱮ ᱠᱤᱱᱛᱩ ᱠᱚᱞᱮᱡᱽ ᱨᱮᱫᱚ ᱚᱱᱠᱟ ᱫᱚ ᱵᱟᱝ ᱛᱚ ᱵᱟᱝᱟ ᱾ ᱠᱳᱪᱤᱝ ᱟᱢ ᱠᱳᱪᱤᱝ ᱵᱷᱟᱜᱤ ᱴᱷᱤᱠ ᱯᱟᱲᱦᱟᱣ ᱫᱚᱨᱠᱟᱨ ᱜᱮ ᱛᱮᱭᱟᱨ ᱵᱮᱭᱟᱨ ᱠᱟᱛᱮ ᱟᱢ ᱯᱚᱨᱤᱠᱠᱷᱟ ᱠᱚ ᱮᱜᱡᱟᱢ ᱩᱜᱡᱟᱢ ᱥᱮᱴᱮᱨ ᱞᱮᱱᱠᱷᱟᱱ ᱚᱱᱟ ᱮᱢ ᱦᱩᱭᱩᱜ ᱛᱟᱢᱟ ᱛᱚ ᱾
ᱦᱩᱸ, ᱟᱨ ᱪᱮᱫ ᱠᱚ ᱞᱟᱹᱭᱟ ᱛᱟᱦᱚᱞᱮ ᱟᱯᱮ ᱫᱚ ᱦᱳᱥᱴᱮᱞ ᱨᱮᱱᱟᱜ ᱠᱷᱚᱨᱪᱟ ᱪᱮᱫᱠᱟ ᱞᱟᱜᱟᱣᱟᱯᱮ ᱜᱮᱭᱟ, ᱦᱳᱥᱴᱮᱞ ᱨᱮᱱᱟᱜ ᱠᱷᱚᱨᱪᱟ, ᱡᱚᱢ ᱧᱩ ᱨᱮᱱᱟᱜ ᱠᱷᱚᱨᱪᱟ ᱠᱚ?
ᱚᱱᱠᱟ ᱦᱩᱭᱩᱜ ᱜᱮᱭᱟ ᱠᱷᱚᱨᱪᱟ ᱡᱮᱦᱮᱛᱩ ᱡᱚᱢ ᱦᱳᱥᱴᱮᱞ ᱨᱮᱫᱚ ᱞᱟᱜᱟᱜ ᱠᱟᱱ ᱜᱮᱭᱟ ᱦᱟᱜ, ᱟᱨ ᱡᱚᱢ ᱧᱩ ᱡᱚᱢ ᱧᱩ ᱱᱤᱡᱮᱨᱟᱜ ᱚᱱᱟ ᱡᱟᱦᱟᱸ ᱡᱚᱢ ᱧᱩ ᱥᱟᱵᱟᱱ ᱫᱟᱵᱟᱱ ᱠᱚ ᱥᱮ ᱱᱤᱡᱮᱨᱟᱜ
ᱦᱮᱸ
ᱟᱢ ᱡᱟᱦᱟᱸ ᱱᱟᱥᱛᱟ ᱵᱟᱲᱟᱜ ᱟᱢ ᱚᱱᱟ ᱠᱚ ᱞᱟᱜᱟᱜ ᱜᱮᱭᱟ ᱢᱚᱴᱟᱢᱩᱴᱤ ᱵᱮᱥᱤ ᱫᱚ ᱵᱟᱝ ᱵᱮᱥᱤ ᱫᱚ ᱵᱟᱝ ᱠᱷᱚᱨᱚᱪᱚᱜᱼᱟ ᱟᱨ ᱠᱤ ᱾ ᱦᱟᱞᱠᱟ ᱛᱮᱜᱮ ᱯᱟᱨᱚᱢᱚᱜᱼᱟ, ᱟᱨ ᱟᱨ ᱱᱤᱡᱮ ᱱᱤᱛᱚᱜ ᱫᱚ ᱢᱟᱨᱟᱝ ᱦᱩᱭ ᱟᱠᱟᱱᱟ, ᱥᱮ ᱵᱩᱡ ᱦᱩᱭ ᱟᱠᱟᱱᱟ, ᱱᱤᱛᱚᱜ ᱫᱚ ᱠᱟᱹᱴᱤᱡ ᱜᱤᱫᱽᱨᱟᱹ ᱫᱚ ᱵᱟᱹᱱᱩᱢᱟ ᱾ ᱱᱤᱛᱚᱜ ᱫᱚ ᱵᱩᱡᱽ ᱦᱩᱭ ᱟᱠᱟᱱᱟ, ᱟᱱᱠᱷᱟ ᱛᱟᱱᱠᱷᱟ ᱯᱚᱭᱥᱟ ᱠᱷᱚᱨᱚᱪ ᱠᱚᱦᱚᱸ ᱵᱟᱝ ᱦᱩᱭᱩᱜ ᱠᱟᱱᱟ ᱾
ᱦᱮᱸ ᱟᱞᱮ ᱱᱚᱰᱮ ᱫᱚ ᱚᱱᱠᱟ ᱦᱳᱥᱴᱮᱞ ᱨᱮᱫᱚ ᱦᱟᱸᱜ ᱵᱟᱠᱚ ᱦᱟᱛᱟᱣᱟ ᱛᱟᱦᱮᱨ ᱨᱮᱱᱟᱜ ᱯᱚᱭᱥᱟ ᱫᱚ ᱾ ᱟᱫᱚ ᱮᱠᱷᱟᱱ ᱡᱚᱢ ᱨᱮᱱᱟᱜ ᱯᱚᱭᱥᱟ ᱫᱚᱠᱚ ᱦᱟᱛᱟᱣ ᱛᱟᱞᱮᱭᱟ ᱟᱨ ᱠᱤ ᱾ ᱟᱫᱚ ᱚᱱᱮ ᱥᱮᱛᱟᱜ ᱟᱹᱭᱩᱵ ᱵᱟᱨ ᱫᱷᱟᱣ ᱡᱚᱢ ᱨᱮᱱᱟᱜ, ᱛᱟᱨᱯᱚᱨᱮ ᱵᱨᱮᱠᱯᱷᱟᱥᱴ ᱨᱮᱱᱟᱜ ᱯᱚᱭᱥᱟ ᱛᱮᱜᱮᱢ ᱢᱚᱴᱟᱢᱩᱴᱤ ᱵᱷᱟᱜᱮ ᱜᱮ ᱜᱚᱨᱪᱟᱜᱼᱟ ᱟᱞᱮ ᱦᱚᱸ ᱾
ᱦᱳᱭ ᱡᱚᱢ ᱧᱩ ᱫᱚ ᱦᱟᱜ ᱵᱷᱟᱜᱮ ᱵᱷᱟᱜᱤ ᱜᱮᱛᱚ ᱦᱩᱭᱩᱜᱼᱟ ᱥᱮ ᱾
ᱦᱳᱭ, ᱱᱚᱸᱰᱮ ᱫᱚ ᱵᱷᱟᱜᱤ ᱜᱮᱠᱚ ᱮᱢᱚᱜ ᱜᱮᱭᱟ ᱡᱚᱢ ᱧᱩ ᱠᱚᱫᱚ ᱾ ᱡᱤᱞ ᱵᱟᱨ ᱫᱤᱱ ᱠᱚ ᱩᱛᱩᱣᱟᱞᱮ ᱜᱮᱭᱟ, ᱟᱨ ᱦᱟᱹᱠᱩ ᱵᱟᱨ ᱫᱤᱱ ᱴ, ᱟᱨ ᱵᱤᱞᱤ ᱯᱮ ᱫᱤᱱ ᱾
ᱦᱩᱸ, ᱡᱚᱢ ᱧᱩ ᱜᱮ ᱵᱷᱟᱜᱤ ᱜᱮ ᱦᱩᱭᱩᱜ ᱜᱮᱭᱟ, ᱟᱨ
ᱦᱩᱸ
ᱟᱨ ᱡᱚᱢ ᱧᱩ ᱠᱟᱛᱮ ᱦᱚᱸ ᱵᱟᱝ ᱦᱩᱭᱩᱜᱼᱟ, ᱯᱟᱲᱦᱟᱜ ᱦᱚᱸ ᱦᱩᱭᱩᱜᱼᱟ ᱦᱮᱸ ᱥᱮ ᱾ ᱡᱮᱢᱚᱱ ᱟᱵᱚ ᱫᱚ ᱯᱟᱲᱦᱟᱜ ᱜᱮᱵᱚᱱ ᱦᱮᱡ ᱟᱠᱟᱱᱟ ᱡᱮᱦᱮᱛᱩ ᱚᱲᱟᱜ ᱠᱷᱚᱱᱟᱜ ᱥᱟᱺᱜᱤᱧ ᱨᱮ ᱢᱮᱱᱟᱢᱟ ᱾ ᱚᱱᱟ ᱞᱟᱹᱜᱤᱫ ᱜᱮ ᱟᱭᱳᱵᱟᱵᱟ ᱠᱩᱞ ᱟᱠᱟᱫ ᱢᱮᱭᱟ ᱠᱚ ᱾
ᱠᱚᱞᱮᱡᱽ ᱯᱟᱲᱦᱟᱜ ᱞᱟᱹᱜᱤᱫ ᱟᱢ ᱡᱩᱫᱤ ᱦᱟᱸᱰᱮ ᱨᱟᱹᱥᱠᱟᱹ ᱛᱮᱜᱮᱢ ᱪᱟᱵᱟᱭᱟ, ᱡᱚᱢ ᱧᱩ ᱟᱨ ᱜᱤᱛᱤᱡ ᱠᱚᱜ ᱟᱢ ᱚᱱᱠᱟ ᱫᱚ ᱵᱟᱝ ᱜᱟᱱᱚᱜᱼᱟ ᱛᱚ ᱥᱮ ᱾
ᱦᱳᱭ ᱠᱟᱹᱴᱤᱡ ᱯᱟᱲᱦᱟᱣ ᱦᱚᱸ ᱦᱩᱭᱩᱜᱼᱟ, ᱢᱚᱡᱽᱛᱮ,
ᱦᱮᱸ ᱡᱮᱦᱮᱛᱩ ᱦᱟᱸᱰᱮ ᱟᱭᱳᱼᱵᱟᱵᱟ ᱦᱚᱸ ᱚᱸᱰᱮ ᱠᱷᱟᱴᱟᱣ ᱠᱟᱛᱮ ᱠᱤᱱ ᱠᱟᱹᱢᱤ ᱠᱟᱹᱢᱤ ᱠᱟᱛᱮᱫ ᱠᱤᱱ ᱟᱢ ᱱᱚᱸᱰᱮ ᱠᱤᱱ ᱯᱟᱲᱦᱟᱣ ᱢᱮᱭᱟ ᱾
ᱦᱩᱸ, ᱟᱨ ᱤᱭᱟᱹ ᱨᱮᱱᱟᱜ ᱦᱚᱸ ᱟᱵᱚ ᱫᱚ ᱟᱨ ᱚᱱᱮ ᱪᱟᱥ ᱵᱟᱥ ᱵᱷᱚᱨᱥᱟ ᱜᱮᱛᱚ᱾
ᱦᱩᱸ ᱟᱵᱚ ᱟᱵᱚᱱᱟᱜ ᱫᱚ ᱮᱢᱱᱤ ᱛᱮᱫᱚ ᱪᱮᱫ ᱨᱳᱪᱜᱟᱨ ᱛᱵᱚ ᱨᱳᱪᱜᱟᱨ ᱫᱚ ᱟᱭᱳᱼᱵᱟᱵᱟ ᱣᱟᱜ ᱜᱮ ᱨᱳᱪᱜᱟᱨ ᱢᱮᱱᱟᱜᱼᱟ ᱱᱤᱡᱮᱨ ᱫᱚ ᱾ ᱯᱟᱲᱦᱟᱜ ᱠᱟᱱᱟᱢ ᱟᱭᱳᱼᱵᱟᱵᱟ ᱫᱚ ᱦᱟᱱᱟ ᱱᱟᱣᱟ ᱠᱟᱹᱢᱤ ᱠᱟᱛᱮᱫ ᱠᱤᱱ ᱨᱚᱡᱽᱜᱟᱨ ᱠᱟᱛᱮᱫ ᱠᱤᱱ ᱟᱢ ᱦᱳᱥᱴᱮᱞ ᱨᱮ ᱛᱟᱦᱮᱸ ᱠᱟᱛᱮᱫ ᱠᱤᱧ ᱯᱟᱲᱦᱟᱣ ᱦᱚᱪᱚᱭᱮᱫ ᱢᱮᱭᱟ ᱾
ᱦᱩᱸ ᱟᱨ ᱛᱟᱨᱯᱚᱨ ᱤᱭᱟᱹ ᱠᱚ ᱧᱟᱢᱚᱜ ᱫᱚ ᱟᱹᱰᱤ ᱠᱤᱪᱷᱩ ᱮᱥᱠᱚᱞᱟᱨᱥᱤᱯ ᱠᱚ ᱧᱟᱢᱚᱜ ᱠᱟᱱᱟ ᱞᱟᱹᱭ ᱫᱟᱠᱚ ᱛᱟᱦᱚᱞᱮ, ᱠᱚᱨᱟᱣ ᱠᱟᱫᱟᱢ ᱥᱮ ᱵᱟᱝ?
ᱦᱮᱸ, ᱦᱮᱸ ᱮᱥᱠᱚᱞᱟᱨᱥᱤᱯ ᱠᱚᱫᱚ ᱠᱚᱨᱟᱣ ᱦᱳᱭ ᱟᱠᱟᱱᱟ ᱵᱟᱝ ᱫᱚ ᱵᱟᱝ᱾ ᱚᱱᱠᱟ ᱥᱤᱥᱴᱮᱢ ᱢᱮᱱᱟᱜᱼᱟ ᱚᱱᱠᱟ ᱫᱚ ᱠᱚᱨᱟᱣ ᱦᱳᱭ ᱟᱠᱟᱱ ᱜᱮᱭᱟ ᱮᱥᱠᱚᱞᱟᱨᱥᱤᱯ ᱠᱚᱦᱟᱸᱜ ᱚᱱᱟ ᱵᱮᱜᱚᱨ ᱪᱷᱟᱲᱟ ᱵᱟᱝ ᱜᱟᱱᱚᱜᱼᱟ ᱛᱚ ᱦᱟᱸᱜ ᱱᱚᱰᱮ ᱵᱟᱢ ᱮᱢ ᱫᱟᱲᱮᱭᱟᱜᱼᱟ ᱦᱚᱥᱴᱮᱞ ᱨᱮᱦᱚᱸ᱾
ᱦᱳᱭ ᱢᱟᱱᱮ ᱠᱷᱟᱹᱞᱤ ᱚᱲᱟᱜ ᱨᱮᱱᱟᱜ ᱯᱚᱭᱥᱟ ᱛᱮᱫᱚ ᱦᱟᱸᱜ ᱵᱟᱝ ᱜᱟᱱᱚᱜᱼᱟ ᱟᱨᱠᱤ ᱮᱥᱠᱚᱞᱟᱨᱥᱤᱯ ᱛᱟᱦᱮᱱ ᱜᱚᱲᱚ ᱞᱮᱠᱷᱟᱱ ᱟᱥᱟᱱᱚᱜᱼᱟ ᱦᱮᱸ ᱵᱟᱝ? ᱦᱩᱸ
ᱛᱟᱞᱦᱮ
ᱛᱟᱦᱞᱮ ᱱᱤᱭᱟᱹ ᱠᱚ ᱴᱟᱝ ᱫᱤᱱ ᱫᱚ ᱦᱟᱸᱜ ᱵᱟᱢ ᱦᱤᱡᱩᱜ ᱠᱟᱱᱟ ᱚᱲᱟᱜ ᱦᱮᱸ ᱵᱟᱝ?
ᱱᱤᱭᱟᱹ ᱠᱚᱴᱟ ᱫᱤᱱ ᱫᱚ ᱦᱟᱸᱜ ᱵᱟᱹᱧ ᱪᱟᱞᱟᱜ ᱠᱟᱱᱟ ᱦᱟᱯᱮ ᱛᱤᱥ ᱤᱧ ᱪᱟᱞᱟᱜ ᱠᱟᱱᱟ ᱦᱟᱸᱜ ᱚᱲᱟᱜ ᱦᱚᱲ ᱠᱚ ᱯᱷᱚᱱ ᱞᱮᱠᱷᱟᱱ ᱤᱧ ᱪᱟᱞᱟᱜᱼᱟ ᱦᱟᱸᱜ᱾
ᱦᱩᱸ᱾
ᱞᱟᱹᱭ ᱫᱩᱧ ᱞᱟᱹᱭ ᱮᱫ ᱛᱟᱦᱮᱸᱫ ᱱᱚᱜᱼᱚᱭ ᱥᱚᱱᱤ ᱥᱚᱱᱤ ᱨᱩᱵᱤᱵᱟᱨ ᱥᱮᱧ ᱪᱟᱞᱟᱜᱼᱟ ᱟᱫᱚ ᱪᱤᱠᱟᱹᱜ ᱠᱟᱱᱟ ᱦᱟᱸᱜ ᱪᱟᱞᱟᱣ ᱫᱟᱲᱮᱭᱟᱜ ᱠᱟᱹᱱᱟᱹᱧ ᱥᱮ ᱵᱟᱹᱧ ᱪᱟᱞᱟᱣ ᱫᱟᱲᱮᱜ-ᱠᱟᱱᱟ? ᱟᱢ ᱛᱚᱢ ᱞᱟᱹᱭ ᱮᱫᱟ ᱢᱤᱫ ᱫᱷᱟᱣ ᱚᱲᱟᱜ ᱥᱮᱫ ᱮᱢ ᱪᱟᱞᱟᱣ ᱦᱮᱡ ᱞᱮᱱᱟ ᱤᱧ ᱜᱮ ᱟᱹᱰᱤ ᱫᱤᱱ ᱟᱨᱤᱧ ᱪᱟᱞᱟᱣ ᱦᱤᱡᱩᱜᱼᱟ᱾
ᱦᱳᱭ ᱦᱳᱭ ᱦᱩᱭ ᱮᱱᱟ ᱠᱚᱭᱮᱠ ᱫᱤᱱ ᱜᱮ ᱪᱟᱞᱟᱣ ᱦᱮᱡ ᱞᱮᱱᱟᱹᱤᱧ ᱟᱫᱚ ᱚᱱᱟᱛᱮ ᱱᱤᱭᱟᱹ ᱟᱫᱚ ᱵᱟᱹᱧ ᱪᱟᱞᱟᱣ ᱦᱟᱛᱟᱲᱚᱜ-ᱟ ᱟᱨᱠᱤ ᱠᱟ. ᱡ ᱫᱤᱱ ᱫᱚ᱾